ᱦᱮᱞᱳ
ᱡᱚᱸᱦᱟᱨ ᱡᱚᱸᱦᱟᱨ
ᱡᱚᱸᱦᱟᱨ ᱜᱮ
ᱦᱩᱸ ᱢᱚᱸᱡᱽ ᱜᱮ?
ᱦᱮᱸ ᱢᱚᱸᱡᱽ ᱜᱮ ᱱᱤᱭᱟᱹ ᱜᱷᱟᱹᱲᱤᱡ ᱫᱚ।
ᱚ ᱟᱸᱡᱚᱢᱮᱫ ᱜᱮᱭᱟᱢ ᱤᱧᱟᱹᱜ ᱨᱚᱲ ᱥᱮ ᱵᱟᱝ?
ᱟᱸᱡᱚᱢᱚᱜ ᱠᱟᱱᱟ ᱨᱚᱲ ᱫᱚ
ᱟ ᱱᱚᱛᱮ ᱟᱞᱮᱥᱮᱫ ᱛᱷᱚᱲᱟ ᱛᱷᱚᱲᱟᱭ ᱫᱟᱜ ᱮᱫᱟ ᱵᱟᱰᱟᱭ?
ᱚᱻ ᱟᱯᱮ ᱥᱮᱫ ᱫᱚᱢᱮ ᱫᱟᱜ ᱫᱟᱭ?
ᱦᱮᱸ ᱫᱚᱢᱮ ᱫᱟᱜ ᱫᱟᱭ ᱟᱢ ᱟᱢᱫᱚ ᱚᱠᱟ ᱤᱭᱟᱹ ᱳᱭᱮᱥᱴ ᱵᱮᱝᱜᱚᱞ?
ᱦᱳᱭ ᱤᱧ ᱫᱚ ᱚᱭᱮᱥᱴ ᱵᱮᱝᱜᱚᱞ ᱨᱮᱱ ᱠᱟᱹᱱᱤᱧ।
ᱚᱻ
ᱟᱢ ᱫᱚ? ᱤᱧ ᱵᱟᱸᱠᱩᱲᱟ ᱡᱮᱞᱟ ᱚᱭᱮᱥᱴ ᱵᱮᱝᱜᱚᱞ।
ᱚ ᱵᱟᱸᱠᱩᱲᱟ ᱡᱮᱞᱟ ᱛᱚ, ᱤᱧ ᱢᱟ ᱟᱥᱟᱢ ᱫᱤᱥᱚᱢ
ᱚ ᱟᱢ ᱫᱚ ᱟᱥᱟᱢ ᱫᱤᱥᱚᱢ ᱦᱳᱭ ᱦᱮᱸ ᱛᱚ ᱦᱮᱸ ᱱᱟᱯᱟᱭ ᱵᱟᱲᱟ ᱜᱮᱭᱟᱞᱮ, ᱟᱯᱮ ᱥᱮᱫ ᱛᱚᱵᱮ ᱪᱮᱫ ᱞᱮᱠᱟ ᱢᱮᱱᱟᱜ ᱠᱟᱜ ᱯᱮᱭᱟ?
ᱢᱚᱡᱽ ᱢᱚᱡᱽ ᱢᱚᱡᱽ ᱟᱞᱮ ᱫᱚ ᱟᱹᱰᱤ ᱱᱟᱯᱟᱭ ᱜᱮ ᱛᱮᱸᱦᱮᱧ ᱫᱷᱟᱹᱵᱤᱡ ᱫᱚ ᱟᱯᱮ ᱠᱚᱣᱟᱜ ᱫᱟᱭᱟ ᱫᱩᱞᱟᱹᱲ ᱟᱨ ᱢᱟᱨᱟᱝ ᱵᱩᱨᱩ ᱡᱟᱸᱦᱮᱨ ᱟᱭᱳᱣᱟᱜ ᱜᱚᱲᱚ ᱥᱚᱦᱚᱫ ᱛᱮ ᱱᱤᱛ ᱫᱷᱟᱹᱵᱤᱡ ᱱᱟᱯᱟᱭ ᱜᱮ ᱢᱮᱱᱟᱜ ᱵᱟᱲᱟ ᱞᱮᱭᱟ᱾ ᱟᱯᱮ ᱠᱚᱜᱮ?
ᱟᱞᱮ ᱦᱚᱸ ᱱᱤᱭᱟᱹ ᱜᱷᱟᱹᱲᱤᱡ ᱫᱚ ᱵᱮᱥ ᱵᱟᱲᱟ ᱜᱮ ᱱᱟᱯᱟᱭ ᱜᱮ ᱢᱮᱱᱟᱜ ᱠᱟᱜ ᱞᱮᱭᱟ᱾ ᱟᱯᱮ ᱥᱮᱫ ᱫᱚ ᱛᱟᱦᱟᱞᱮ ᱛᱮᱸᱦᱮᱧ ᱫᱚ ᱫᱤᱱ ᱥᱟᱨᱟ ᱜᱮ ᱫᱟᱜ ᱮ ᱡᱟᱹᱲᱤ ᱠᱮᱜᱟᱭ?
ᱫᱤᱱᱻ ᱨᱮᱫᱚ ᱵᱟᱭ ᱫᱟᱜ ᱡᱟᱹᱲᱤᱭᱟᱠᱟᱼᱟ ᱪᱮᱰᱮ ᱟᱹᱰᱤ ᱛᱮ ᱟᱹᱰᱤ ᱞᱚᱞᱚ ᱜᱮ ᱯᱟᱨᱚᱢ ᱠᱟᱱᱟ᱾ ᱤᱭᱟᱹ ᱚᱱᱟ ᱞᱚᱞᱚ ᱤᱭᱟᱹ ᱛᱮᱜᱮ ᱯᱟᱥᱮᱡ ᱮ ᱛᱷᱚᱲᱟ ᱦᱚᱲᱢᱚ ᱠᱚ ᱟᱨ ᱨᱮᱭᱟᱲ ᱯᱷᱟᱨᱱᱟᱣ ᱞᱟᱹᱜᱤᱫ ᱯᱟᱥᱮᱡ ᱛᱷᱚᱲᱟ ᱜᱟᱱᱮ ᱫᱟᱜ ᱠᱟᱫᱟ ᱢᱟᱱᱮ ᱤᱭᱟᱹ ᱠᱟᱫᱟ ᱱᱚᱣᱟ ᱢᱤᱫᱴᱮᱡ ᱟᱥᱤᱨᱵᱟᱫᱽ ᱫᱟᱜ ᱞᱮᱠᱟ
ᱚ ᱦᱮᱸ ᱛᱚ ᱛᱟᱦᱟᱞᱮ ᱟᱯᱮ ᱢᱟ ᱟᱥᱟᱢ ᱫᱤᱥᱚᱢ ᱟᱯᱮ ᱥᱮᱱᱟᱜ ᱚᱸᱲᱟᱜ ᱫᱩᱣᱟᱹᱨ ᱠᱚᱨᱮᱱᱟᱜ ᱠᱟᱹᱴᱤᱡ ᱦᱩᱸᱰᱤᱧ ᱥᱟᱹᱦᱤᱡ ᱩᱯᱨᱩᱢ ᱮᱢ ᱞᱟᱹᱭ ᱞᱮᱠᱷᱟᱱ ᱱᱟᱯᱟᱭ ᱠᱚᱜᱼᱟ?
ᱚᱻ ᱚᱸᱲᱟᱜ ᱫᱩᱣᱟᱹᱨ
ᱦᱮᱸ ᱟᱯᱮ ᱥᱮᱱᱟᱜ ᱟᱯᱮ ᱥᱮᱱᱟᱜ ᱟᱹᱨᱤᱪᱟᱹᱞᱤ ᱠᱚ ᱪᱮᱫᱠᱟ ᱛᱟᱦᱮᱸᱱ ᱜᱮᱭᱟ ᱯᱮ? ᱪᱮᱫ ᱠᱚ ᱪᱟᱥ ᱵᱟᱥ ᱠᱚ ᱦᱩᱭᱩᱜ ᱜᱮᱭᱟ?
ᱚᱻ ᱟᱞᱮ ᱥᱮᱫ ᱴᱷᱤᱠ ᱜᱮᱭᱟ ᱢᱚᱴᱟᱢᱩᱴᱤ ᱢᱟᱱᱮ ᱟᱞᱮ ᱟᱥᱟᱢ ᱫᱚ ᱮᱴᱟᱜ ᱫᱚ ᱵᱟᱝ ᱞᱟᱦᱟ ᱠᱚ ᱟᱭᱢᱟᱱ ᱯᱮᱫ ᱮ ᱥᱮ ᱥᱳᱥᱟᱞ ᱢᱤᱰᱤᱭᱟ ᱠᱚᱛᱮ ᱢᱟᱯᱮ ᱧᱮᱞ ᱵᱟᱲᱟ ᱞᱮᱫᱜ ᱮᱻ ᱪᱮᱫ ᱞᱮᱠᱟ ᱟᱫᱚ ᱱᱤᱛ ᱫᱚ ᱢᱚᱴᱟᱢᱩᱴᱤ ᱤᱱᱟᱹᱜ ᱤᱭᱟᱹ ᱫᱚ ᱵᱟᱝ ᱡᱟᱞᱟ ᱟᱥᱟᱢ ᱫᱤᱥᱚᱢ ᱢᱚᱡᱽ ᱜᱮᱭᱟ ᱥᱟᱱᱛᱤ ᱜᱮᱭᱟ ᱯᱩᱨᱱᱚ ᱥᱟᱱᱛᱤ ᱯᱩᱨᱱᱚ ᱵᱷᱟᱵᱮ ᱟᱨ ᱪᱟᱥ ᱵᱟᱪᱟᱥ ᱮᱢ ᱢᱮᱱ ᱞᱮᱠᱷᱟᱡ ᱫᱚ ᱢᱟᱱᱮ ᱡᱚᱛᱚ ᱪᱟᱥ ᱜᱮ ᱟᱹᱰᱤ ᱟᱸᱴ ᱜᱮ ᱦᱩᱭᱩᱜᱼᱟ᱾ ᱟᱥᱟᱢ ᱫᱤᱥᱚᱢ ᱨᱮ ᱫᱚ ᱟᱨ ᱢᱟᱱᱮ ᱫᱟᱜ ᱠᱚᱦᱚᱸ ᱱᱤᱭᱟᱹ ᱱᱚᱜᱼᱚᱭ ᱫᱚ ᱨᱚᱦᱚᱭ ᱥᱤ ᱨᱚᱦᱚᱭ ᱥᱤᱡᱤᱱ ᱠᱟᱱᱟ ᱵᱟᱝ ᱫᱟᱜ ᱠᱚ ᱞᱟᱹᱜᱤᱫ ᱢᱟᱱᱮ ᱤᱱᱟᱹᱜ ᱚᱵᱷᱟᱵ ᱫᱚ ᱵᱟᱱᱩᱜᱼᱟ ᱯᱨ ᱪᱩᱨ ᱢᱮᱱᱟᱜᱼᱟ ᱢᱟᱱᱮ
ᱚ ᱛᱟᱦᱞᱮ ᱟᱯᱮ ᱫᱚ ᱥᱮᱨᱢᱟ ᱡᱟᱹᱲᱤ ᱫᱟᱜ ᱛᱮ ᱜᱮ ᱯᱮ ᱪᱟᱥ ᱜᱮᱭᱟ? ᱥᱮ ᱮᱢᱱᱤ ᱠᱚᱞ ᱠᱚ ᱠᱮᱱᱮᱞ ᱠᱚ
ᱠᱚᱞ ᱠᱚᱞ ᱠᱚᱫᱚ ᱚᱞ ᱥᱮ ᱦᱩᱭᱩᱜ ᱜᱟᱰᱟ ᱢᱟ ᱡᱤᱞᱤᱧ ᱡᱤᱞᱤᱧ ᱧᱚᱜ ᱜᱮ ᱟᱞᱮ ᱥᱮᱫ ᱫᱚ ᱯᱟ ᱜᱟᱰᱟ ᱞᱮᱠᱟ ᱵᱚᱞᱮ ᱢᱤᱫ ᱫᱚᱢᱮ ᱰᱩᱵᱟᱹᱣ ᱞᱮᱠᱷᱟᱡ ᱢᱤᱫ ᱫᱚᱢ ᱜᱟᱱᱮ ᱴᱚᱵᱚᱜ ᱞᱮᱠᱷᱟᱡ ᱚᱱᱟ ᱫᱚ ᱯᱷᱩᱴᱟᱹ ᱩᱛᱟᱹᱨᱚᱜᱼᱟ ᱵᱩᱡᱷᱟᱹᱣ ᱟᱨ ᱚᱱᱟ ᱟᱯᱮ ᱥᱮᱫ ᱢᱟ ᱱᱟᱞ ᱥᱮ ᱪᱮᱫ ᱠᱚ ᱢᱮᱛᱟᱜᱼᱟ ᱟᱞᱮ ᱥᱮᱫ ᱫᱚ ᱡᱟᱹᱯᱟᱹᱭ ᱠᱚ ᱢᱮᱛᱟᱜᱼᱟ
ᱚ ᱵᱟᱯᱮ ᱥᱮᱫ ᱫᱚ ᱡᱟᱹᱯᱟᱹᱭ ᱠᱚ ᱢᱮᱛᱟᱜᱼ ᱟ᱾ ᱦᱮᱸ ᱟᱞᱮ ᱥᱮᱫ ᱫᱚ ᱟᱞᱮ ᱫᱚ ᱱᱟᱞᱟ ᱞᱮ ᱢᱮᱛᱟᱜᱼᱟ ᱱᱟᱞᱟ
ᱱᱟᱞᱟ ᱚ ᱱᱟᱞᱟ ᱦᱚᱸᱠᱩ ᱢᱮᱱ ᱫᱚ ᱢᱮᱱ ᱱᱮᱛᱟᱨ ᱫᱚᱠᱚ ᱦᱩᱭ ᱮᱱᱟ ᱢᱮᱱᱠᱷᱟᱱ ᱵᱟᱹᱲᱛᱤ ᱫᱚ ᱡᱟᱹᱯᱟᱹᱭ
ᱡᱟᱹᱯᱟᱹᱭ ᱫᱟᱜ ᱡᱟᱹᱯᱟᱹᱭ ᱫᱟᱜ ᱚᱱᱠᱟ
ᱡᱟᱹᱯᱟᱹᱭ ᱫᱟᱜ ᱚ ᱦᱮ ᱮᱱᱛᱮ ᱛᱷᱟᱞᱮ ᱟᱯᱮ ᱥᱮ ᱟᱯᱮ ᱥᱮᱱᱟᱜ ᱚᱲᱟᱜ ᱫᱩᱣᱟᱹᱨ ᱫᱚ ᱪᱮᱫ ᱠᱟ ᱠᱚ ᱵᱮᱱᱟᱣ ᱜᱮᱭᱟ?
ᱟᱞᱮ ᱥᱮᱜᱻ ᱫᱚ ᱴᱷᱤᱠ ᱜᱮᱭᱟ ᱢᱮᱱᱠᱷᱟᱱ ᱳᱭᱮᱥᱴ ᱵᱮᱝᱜᱚᱞ ᱥᱮᱱ ᱛᱮ ᱢᱟᱫᱮ ᱫᱤᱥᱚᱢ ᱱᱟᱠᱷᱟ ᱢᱟ ᱟᱹᱰᱤ ᱟᱸᱴ ᱦᱟᱥᱟ ᱠᱚᱛᱮ ᱪᱮᱫ ᱠᱚ ᱢᱟᱱᱮ ᱟᱹᱰᱤ ᱟᱸᱴ ᱠᱚ ᱤᱭᱟᱹ ᱭᱟ ᱢᱟᱱᱮ ᱟᱹᱰᱤ ᱩᱥᱩᱞ ᱩᱥᱩᱞ ᱯᱤᱰᱟᱹ ᱵᱟᱝ
ᱚᱱᱛᱮ ᱢᱮᱱᱠᱷᱟᱱ ᱱᱚᱛ ᱛᱮ ᱫᱚ ᱞᱟᱦᱟ ᱛᱟᱦᱮᱸ ᱠᱟᱱᱟ ᱢᱟᱨᱮ ᱢᱟᱨᱮ ᱠᱚ ᱵᱩᱰᱷᱤ ᱦᱚᱲ ᱠᱚ ᱛᱟᱦᱮᱸ ᱠᱟᱱ ᱥᱳᱢᱳᱭ ᱫᱚ ᱚᱱᱠᱟ ᱢᱮᱱᱠᱷᱟᱱ ᱵᱟᱹᱲᱛᱤ ᱱᱚᱝᱠᱟ ᱱᱚᱨᱢᱟᱞ ᱤᱭᱟᱹᱜᱤ ᱦᱟᱥᱟ ᱠᱚᱛᱮ ᱠᱚ ᱡᱮᱨᱮᱲ ᱵᱟᱲᱟᱭ ᱜᱮᱭᱟ ᱵᱟᱹᱲᱛᱤ ᱢᱟ ᱱᱮᱛᱟᱨ ᱥᱮ ᱦᱩᱭᱱᱟ ᱥᱚᱴᱠᱟᱴ ᱢᱟᱱᱮ ᱥᱟᱹᱣᱲᱤ ᱚᱲᱟᱜ ᱫᱚ ᱠᱚᱢ ᱧᱚᱜ ᱮᱱᱟ ᱢᱮᱱᱠᱷᱟᱱ ᱴᱤᱱ ᱜᱮ ᱟᱨ ᱚᱱᱮ ᱦᱟᱯ
ᱚ ᱟᱯᱮ ᱥᱮᱫ ᱫᱚ ᱛᱟᱦᱞᱮ ᱴᱤᱱ ᱚᱲᱟᱜ ᱜᱮ ᱵᱟᱹᱲᱛᱤ ᱢᱟᱱᱮ ᱵᱟᱹᱲᱛᱤ ᱧᱮᱞᱚᱜᱼᱟ᱾
ᱦᱮᱸ ᱵᱟᱹᱲᱛᱤ ᱯᱨᱟᱭ ᱜᱮ ᱢᱟᱱᱮ ᱴᱤᱱ ᱚᱲᱟᱜ ᱢᱟᱱᱮ ᱱᱮᱛᱟᱨ ᱥᱟᱹᱣᱲᱤ ᱚᱲᱟᱜ ᱟᱹᱰᱤ ᱛᱮ ᱟᱹᱰᱤ ᱠᱚᱢ ᱟᱨ ᱟᱯᱮ ᱥᱮᱫ ᱵᱟᱝ ᱪᱮᱫ ᱞᱮᱠᱟ?
ᱟᱞᱮ ᱥᱮᱱᱟᱜ ᱢᱟ ᱱᱮᱛᱟᱨ ᱫᱚ, ᱟᱞᱮ ᱥᱮᱫ ᱫᱚ ᱴᱤᱱ ᱚᱲᱟᱜ ᱫᱚ ᱵᱟᱹᱱᱩᱜᱼᱟ ᱟᱞᱮ ᱥᱮᱫ ᱫᱚ ᱮᱠᱷᱮᱱ ᱦᱟᱥᱟ ᱚᱲᱟᱜ ᱛᱟᱠᱚ ᱢᱟᱱᱮ ᱮᱠᱷᱚᱱ ᱡᱮᱞᱮᱧ ᱡᱮᱞᱮᱧ ᱦᱟᱥᱟ ᱚᱲᱟᱜ ᱛᱟᱠᱚ᱾ ᱚᱱᱟ ᱦᱟᱥᱟ ᱚᱲᱟᱜ ᱨᱮ ᱚᱠᱚᱭ ᱠᱚᱣᱟᱜ ᱫᱚ ᱪᱟᱞ ᱵᱩᱥᱩᱵ ᱛᱮ ᱫᱟᱞᱚᱵ ᱛᱟᱦᱮᱱᱟ ᱚᱠᱚᱭ ᱠᱚᱣᱟᱜ ᱫᱚ ᱮᱥᱯᱮᱥᱴᱟᱨ ᱛᱮ ᱢᱟᱱᱮ ᱡᱮ ᱡᱮᱢᱚᱱ ᱠᱚ ᱫᱟᱞᱚᱵ ᱠᱟᱜᱼᱟ᱾ ᱯᱤᱸᱰᱟᱹ ᱠᱚ ᱛᱟᱦᱮᱱᱟ ᱥᱟᱭᱤᱴ ᱫᱷᱟᱨᱮ ᱫᱷᱟᱨᱮ ᱛᱮ ᱢᱟᱱᱮ ᱵᱮᱥᱤ ᱩᱥᱩᱞ ᱩᱥᱩᱞ ᱵᱷᱟᱯ ᱛᱮ ᱛᱟᱦᱮᱱᱟ᱾
ᱦᱮᱸ ᱦᱮᱸ ᱟᱨ ᱟᱹᱰᱤ ᱰᱤᱡᱟᱭᱤᱱ ᱦᱚᱸ ᱚᱱᱛᱮ ᱫᱚᱢ ᱵᱷᱟᱹᱜᱤ ᱯᱮ ᱰᱤᱡᱟᱭᱤᱱ ᱠᱚ ᱵᱟᱲᱟᱭᱟ ᱟᱴᱤᱥ ᱠᱚ ᱦᱚ ᱦᱮ᱾
ᱦᱮᱸ ᱰᱤᱡᱟᱭᱤᱱ ᱜᱮ ᱵᱷᱟᱜᱮ ᱜᱮ ᱚᱲᱟᱜ ᱠᱚᱨᱮ ᱱᱮᱛᱟᱨ ᱱᱚᱛᱮ ᱢᱟ ᱚᱲᱟᱜ ᱨᱮ ᱢᱟᱱᱮ ᱵᱷᱤᱛᱤᱨ ᱫᱷᱟᱨᱮ ᱯᱚᱛᱟᱣ ᱵᱟᱢ ᱯᱚᱛᱟᱣ ᱞᱮᱠᱷᱟᱡ ᱢᱟ ᱪᱮᱫ ᱠᱟ ᱵᱷᱟᱜᱮ ᱜᱮ ᱵᱟᱝ ᱵᱩᱡᱷᱟᱹᱜᱼᱟ᱾
ᱵᱟᱠᱷᱟᱡ ᱢᱟ ᱟᱯᱮ ᱟᱯᱮ ᱫᱤᱥᱚᱢ ᱢᱟ ᱪᱟᱞᱟᱜ ᱡᱟᱹᱨᱩᱲᱟ ᱢᱤᱫ ᱫᱚᱢ ᱜᱟᱱ᱾
ᱦᱮᱸ ᱜᱮ ᱟᱯᱮ ᱥᱮᱫ ᱫᱚ ᱛᱟᱦᱞᱮ ᱚᱱᱠᱟ ᱵᱷᱤᱛ ᱠᱚᱨᱮ ᱯᱚᱛᱟᱣ ᱫᱚ ᱵᱟᱝ ᱦᱩᱭᱩᱜ ᱜᱮᱭᱟ?
ᱵᱟᱝ ᱯᱚᱛᱟᱣᱻ ᱤᱭᱟᱹ ᱫᱚ ᱱᱟᱱᱟ ᱦᱩᱱᱟᱹᱨ ᱫᱚ ᱤᱭᱟᱹ ᱜᱮ ᱠᱚᱢ ᱧᱚᱜ ᱡᱮᱱᱮᱠᱟ ᱟᱞᱮᱻ ᱚᱲᱟᱜ ᱫᱚ ᱵᱟᱝ ᱨᱮᱦᱚᱸ ᱢᱟᱱᱮ ᱤᱧ ᱤᱧ ᱤᱧ ᱞᱟᱹᱴᱩ ᱵᱟ ᱛᱟᱠᱚ ᱤᱧ ᱞᱟᱹᱴᱩ ᱜᱚᱭ ᱛᱟᱦᱮᱸ ᱠᱟᱱ ᱥᱳᱢᱳᱭ ᱞᱟᱦᱟ ᱧᱚᱜ ᱮ ᱵᱟᱹᱲᱤᱡ ᱮᱱᱟ ᱵᱟᱝ ᱤᱧ ᱞᱟᱹᱴᱩ ᱜᱚ ᱛᱟᱦᱮᱸ ᱠᱟᱱ ᱥᱚᱢᱚᱭ ᱫᱚ ᱚᱱᱟ ᱚᱲᱟᱜ ᱫᱚ ᱚᱱᱮᱢ ᱢᱮᱱᱠᱮᱫ ᱞᱮᱠᱟ ᱦᱟᱥᱟ ᱛᱮ ᱟᱹᱰᱤ ᱢᱚᱡᱽ ᱟᱨ ᱥᱟᱹᱣᱲᱤ ᱚᱲᱟᱜ ᱟᱨ ᱦᱟᱥᱟ ᱛᱮ ᱟᱹᱰᱤ ᱢᱚᱡᱽ ᱡᱮᱨᱮᱲ ᱠᱟᱛᱮᱜ ᱱᱟᱱᱟ ᱦᱩᱱᱟᱹᱨ ᱢᱟᱱᱮ ᱚᱱᱟ ᱩᱯᱟᱹᱞ ᱵᱟᱦᱟ ᱠᱩ ᱤᱱᱟᱹ ᱠᱟᱛᱮᱜ ᱢᱟᱨᱟᱜ ᱠᱩ ᱟᱸᱡᱚᱢ ᱚᱱᱟ ᱠᱚᱫᱚ ᱟᱹᱰᱤ ᱢᱚᱡᱽᱮ ᱵᱮᱱᱟᱣ ᱦᱚᱴᱚ ᱞᱮᱫᱟ ᱱᱤᱛ ᱦᱚᱸ ᱢᱮᱱᱟᱜ ᱜᱮᱭᱟ ᱵᱟᱝ ᱫᱚ ᱵᱟᱝ ᱟᱫᱚ ᱢᱮᱱᱠᱷᱟᱱ ᱚᱱᱟ ᱱᱟᱱᱟ ᱦᱩᱱᱟᱹᱨ ᱟᱨ ᱵᱟᱦᱟ ᱠᱚᱫᱚ ᱢᱟᱱᱮ ᱠᱚᱢ ᱧᱚᱜ ᱢᱟᱱᱮ ᱚᱱᱮ ᱚᱱᱠᱟᱱ ᱠᱚ ᱵᱚᱭᱮᱥ ᱧᱚᱜ ᱠᱚ ᱥᱮᱫᱟᱭ ᱤᱭᱟᱹ ᱠᱚ ᱢᱟᱱᱮ ᱟᱹᱰᱤ ᱱᱮᱛᱟᱨ ᱠᱚᱢ ᱧᱚᱜ ᱱᱟᱠᱚ ᱵᱟᱝ, ᱟᱨ ᱩᱱᱠᱩ ᱠᱚᱠᱚ ᱛᱟᱦᱮᱱ ᱠᱷᱟᱡ ᱫᱚ ᱯᱨᱟᱭ ᱯᱨᱟᱭ ᱡᱟᱭᱜᱟ ᱨᱮᱫᱚ ᱡᱟᱭᱜᱟ ᱡᱟᱭᱜᱟ ᱫᱚ ᱢᱮᱱᱟᱜ ᱜᱮᱭᱟ ᱱᱤᱛ ᱦᱚᱸ᱾
ᱚ, ᱦᱮᱸᱛᱚ᱾ ᱛᱟᱦᱞᱮ ᱟᱯᱮ ᱥᱮᱫ ᱥᱟᱹᱣᱲᱤ ᱚᱲᱟᱜ ᱵᱤᱱ ᱞᱟᱹᱭ ᱫᱟ, ᱥᱟᱹᱣᱲᱤ ᱚᱲᱟᱜ ᱫᱚ ᱚᱠᱟ ᱞᱮᱠᱟᱱᱟᱜ ᱦᱩᱭᱩᱜᱼᱟ?
ᱚ ᱥᱟᱹᱣᱲᱤ ᱫᱚ ᱟᱯᱮ ᱥᱮᱫ ᱫᱚ ᱪᱮᱫ ᱟᱹᱜᱩ ᱠᱟᱛᱮᱫ ᱠᱚ ᱢᱮᱛᱟᱜᱼᱟ, ᱟᱯᱮ ᱫᱚ ᱠᱷᱮᱨ ᱥᱮ ᱪᱮᱫ ᱯᱮ ᱢᱮᱛᱟᱜᱼᱟ?
ᱠᱷᱮᱨ ᱫᱚ ᱵᱟᱝ ᱞᱮ ᱢᱮᱛᱟᱜᱼᱟ ᱟᱞᱮ ᱥᱮᱫ ᱫᱚ ᱦᱟᱥᱟ ᱚᱲᱟᱜ ᱦᱩᱭᱩᱜᱼᱟ, ᱟᱨ ᱤᱭᱟᱹ ᱠᱩᱲᱦᱟᱹ ᱚᱲᱟᱜ ᱦᱩᱭᱩᱜᱼᱟ ᱵᱟᱨ ᱞᱮ ᱠᱟᱱᱟᱜ᱾ ᱚᱲᱟᱜ ᱠᱚ ᱵᱮᱱᱟᱣ ᱜᱮᱭᱟ᱾ ᱠᱩᱲᱦᱟᱹ ᱫᱚ ᱡᱟᱦᱟ ᱦᱟᱥᱟ ᱫᱚ ᱚᱱᱟ ᱨᱮᱫᱚ ᱵᱟᱝ ᱛᱟᱦᱮᱱᱟ, ᱚᱱᱟ ᱨᱮᱫᱚ ᱛᱟᱦᱮᱱᱟ ᱦᱳᱭ ‌ᱛᱚ ᱚᱱᱮ ᱫᱟᱨᱮ ᱥᱟᱠᱟᱢ‌ ᱨᱮᱱᱟᱜ ᱡᱷᱟᱹᱱᱴᱤ ᱠᱚ, ᱚᱱᱟ ᱠᱚ ᱢᱮᱥᱟ ᱠᱟᱛᱮᱜ ᱚᱱᱟ ᱚᱱᱟ ᱪᱮᱛᱟᱱ ᱨᱮ ᱦᱟᱥᱟ ᱛᱮᱠᱚ ᱫᱟᱞᱚᱵ ᱠᱟᱜᱼᱟ᱾ ᱚᱱᱠᱟᱱᱟᱜ ᱚᱲᱟᱜ ᱫᱚ ᱠᱩᱲᱟᱹ ᱚᱲᱟᱜ ᱞᱮ ᱢᱮᱛᱟᱜᱼᱟ ᱚᱱᱟ ᱫᱚ ᱠᱩᱲᱟᱹ ᱚᱲᱟᱜ ᱞᱮ ᱢᱮᱛᱟᱜᱼᱟ, ᱟᱨ ᱦᱟᱥᱟ ᱚᱲᱟᱜ ᱫᱚ ᱡᱤᱞᱤᱧ ᱡᱤᱞᱤᱧ ᱡᱟᱦᱟ ᱡᱤᱞᱤᱧ ᱡᱤᱞᱤᱧ ᱦᱩᱭᱩᱜᱼᱟ ᱢᱟᱨᱟᱝ ᱢᱟᱨᱟᱝ ᱵᱷᱤᱛ ᱛᱟᱦᱮᱱᱟ ᱯᱤᱰᱟᱹ ᱩᱥᱩᱞ ᱩᱥᱩᱞ ᱯᱤᱰᱟᱹ ᱚᱱᱟ ᱠᱚᱫᱚ
ᱮᱢᱱᱤ ᱦᱟᱥᱟ ᱚᱲᱟᱜ ᱢᱮᱛᱟᱜ ᱜᱮᱭᱟ᱾
ᱚ ᱟᱞᱮ ᱫᱚ ᱚᱱᱟ ᱥᱟᱹᱣᱲᱤ ᱫᱚ ᱚᱱᱟ ᱪᱮᱫ ᱪᱮᱫ ᱞᱮᱠᱟᱧ ᱵᱩᱡᱷᱟᱹᱣ ᱦᱚᱪᱚ ᱠᱮᱢᱟ ᱢᱟᱱᱮ ᱚᱱᱟ ᱦᱟᱥᱟ ᱡᱚᱠᱷᱚᱱ ᱚᱱᱟ ᱡᱮᱨᱮᱲ ᱥᱚᱢᱚᱭ ᱪᱤᱨᱩ ᱵᱟᱠᱚ ᱢᱮᱛᱟᱜᱼᱟ ᱪᱤᱨᱩ ᱪᱤᱨᱩ ᱪᱮ ᱚᱱᱟ ᱪᱤᱨᱩ ᱜᱮ ᱛᱚ ‌ᱞᱟᱹᱴᱩ ᱧᱚᱜ ᱚᱱᱟ ᱚᱱᱟ ᱪᱤᱨᱩ ᱠᱚ ᱜᱮᱫ ᱟᱹᱜᱩᱭᱟ ᱚᱱᱟ ᱪᱤᱨᱩ ᱛᱮᱜᱮ ᱚᱱᱟ ᱠᱚ ᱫᱟᱵᱟ ᱛᱚ ᱚᱱᱟ ᱜᱮ ᱢᱟᱱᱮ ᱥᱟᱹᱣᱲᱤ ᱚᱲᱟᱜ
ᱚ ᱡᱟᱦᱟ ᱪᱤᱨᱩ ᱛᱮ ᱚᱲᱟᱜ ᱠᱚ ᱫᱟᱵᱟ ᱚᱱᱟ ᱫᱚ ᱥᱟᱹᱣᱲᱤ ᱚᱲᱟᱜ ᱯᱮ ᱢᱮᱛᱟᱜᱼᱟ᱾ ᱟᱨ ᱡᱟᱦᱟ ᱮᱢᱱᱤ ᱟᱨ ᱡᱟᱦᱟᱸ ᱴᱤᱱ ᱠᱚᱛᱮ ᱠᱚ ᱫᱟᱵᱟ ᱚᱱᱟ ᱫᱚ?
ᱴᱤᱱ ᱚᱲᱟᱜ ᱤᱭᱟᱹ ᱴᱤᱱ ᱫᱚ ᱫᱟᱜ ᱫᱚ ᱵᱟᱠᱚ ᱢᱮᱱᱟ ᱴᱤᱱ ᱫᱚ ᱠᱩᱴᱟᱹᱢ
ᱚ ᱠᱩᱴᱟᱹᱢ
ᱞᱮ ᱴᱤᱱ ᱞᱮ ᱠᱩᱴᱟᱹᱢ ᱠᱟᱫᱟ ᱥᱮ ᱴᱤᱱ ᱞᱮ ᱠᱩᱴᱟᱹᱢ ᱚᱪᱚᱭᱟ ᱚᱝᱠᱟ ᱟᱨ ᱟᱯᱮ ᱢᱟ ᱫᱟᱜ ᱦᱟᱜ ᱫᱟᱵ ᱥᱮ ᱪᱮᱫ ᱞᱮᱠᱟᱢ ᱞᱟᱹᱭ ᱠᱮᱜ?
ᱟᱞᱮ ᱫᱚ ᱫᱟᱵ ᱜᱮᱞᱮ ᱞᱟᱹᱭᱼᱟ ᱢᱟᱱᱮ ᱡᱟᱦᱟ ᱱᱟᱜ ᱦᱳᱭ ᱛᱚᱠ ᱡᱩᱫᱤ ᱵᱩᱥᱩᱵ ᱛᱮᱢ ᱫᱟᱵᱟ ᱛᱟᱦᱚᱞᱮ ᱵᱩᱥᱩᱵ ᱛᱮᱜᱮ ᱡᱩᱫᱤ ᱴᱤᱱ ᱴᱤᱱ ᱛᱮᱜᱮ ᱡᱩᱫᱤ ᱮᱥᱵᱨᱥᱴᱟᱨ ᱛᱮ ᱩᱱ ᱫᱚ ᱮᱥᱵᱮᱥᱴᱟᱨ ᱜᱮ ᱢᱮᱱ ᱢᱮᱱ ᱟᱠᱚ
ᱚᱱᱟ ᱤᱭᱟᱹᱛᱮ ᱠᱩᱴᱟᱹᱢ ᱚᱱᱟ ᱫᱚ ᱡᱳᱞᱳᱭ ᱛᱮ ᱠᱩᱴᱟᱹᱢᱚᱜᱼᱟ ᱵᱟᱝ ᱚᱱᱟ ᱛᱮ ᱠᱩᱴᱟᱹᱢ ᱞᱮ ᱢᱮᱱᱟᱜ ᱟᱨ ᱚᱱᱟ ᱥᱟᱹᱣᱲᱤ ᱚᱲᱟᱜ ᱟᱨ ᱫᱟᱵ ᱫᱚ ᱥᱟᱹᱣᱲᱤ ᱚᱲᱟᱜ ᱜᱮᱞᱮ ᱢᱮᱛᱟᱜᱼᱟ ᱡᱮᱞᱮᱠᱟ ᱚᱱᱟ ᱫᱚ ᱵᱟᱵᱮᱨ ᱛᱮᱢ ᱥᱟᱵᱟ ᱟᱨ ᱤᱭᱟᱹ ᱛᱮᱢ ᱠᱩᱴᱟᱹᱢ
ᱦᱮᱸ
ᱡᱮᱞᱮᱠᱟ ᱠᱚᱛᱮ ᱠᱚᱛᱮ ᱦᱮᱸ ᱥᱮ ᱵᱟᱝ
ᱦᱳᱭ
ᱚᱱᱟ ᱫᱚ ᱮᱱᱛᱮᱫ ᱥᱟᱹᱣᱲᱤ ᱚᱲᱟᱜ ᱥᱮ ᱫᱟᱵ ᱚᱲᱟᱜ ᱦᱚᱸ ᱮᱱᱛᱮᱫ ᱢᱮᱱᱚᱜᱟ ᱢᱮᱱ ᱫᱚ ᱪᱷᱟ ᱚᱱᱛᱮ ᱟᱯᱮ ᱥᱮᱫ ᱩᱛᱩ ᱡᱤᱱᱤᱥ ᱠᱚ ᱪᱮᱫ ᱞᱮᱠᱟ ᱪᱟᱥ ᱵᱟᱥ ᱪᱟᱥ ᱫᱚ ᱦᱩᱭᱩᱜᱼᱟ?
ᱟᱞᱮ ᱥᱮᱫ ᱩᱛᱩ ᱡᱤᱱᱤᱥ ᱫᱚ ᱪᱟᱥ ᱫᱚᱠᱚ ᱪᱟᱥ ᱜᱮᱭᱟ ᱩᱱᱟᱹᱜ ᱫᱚ ᱵᱟᱝ ᱠᱚ ᱪᱟᱥ ᱜᱮᱭᱟ ᱱᱚᱛᱮ ᱫᱚ ᱵᱟᱫ ᱛᱤ ᱦᱩᱲᱩ ᱪᱟᱥ ᱜᱮ ᱦᱩᱭᱩᱜ ᱜᱮᱭᱟ ᱦᱩᱲᱩ ᱜᱮ ᱵᱟᱨ ᱡᱚᱠᱷᱚᱱ ᱞᱮ ᱪᱟᱥ ᱜᱮᱭᱟ ᱡᱟᱹᱯᱩᱫ ᱫᱤᱱ ᱟᱨ ᱫᱷᱚᱨᱚᱱ ᱫᱤᱱ ᱩᱛᱩ ᱠᱚᱫᱚ ᱩᱱᱟᱹᱜ ᱫᱚ ᱵᱟᱞᱮ ᱪᱟᱥ ᱜᱮᱭᱟ ᱦᱳᱭ ᱛᱚ ᱡᱚᱢ ᱵᱟᱲᱟ ᱞᱮᱠᱟ ᱚᱱᱠᱟ ᱪᱟᱥ ᱦᱩᱭᱩᱜ ᱜᱮᱭᱟ
ᱪᱮᱫ ᱟ ᱚᱱᱠᱟ ᱴᱟᱣᱩᱱ ᱴᱟᱣᱩᱱ ᱧᱚᱜ ᱠᱟᱱᱟ ᱥᱮ ᱵᱟᱹᱥᱛᱤ ᱧᱚᱜ?
ᱵᱟᱹᱥᱛᱤ ᱧᱚᱜ ᱠᱟᱱᱟ ᱴᱟᱣᱩᱱ ᱧᱚᱜ ᱫᱚ ᱵᱟᱝ ᱠᱟᱱᱟ᱾ ᱟᱯᱮ ᱫᱚ ᱛᱟᱦᱞᱮ ᱴᱟᱣᱩᱱ ᱥᱮ ᱵᱟᱹᱥᱛᱤ?
ᱴᱟᱣᱩᱱ ᱫᱚ ᱵᱟᱝ ᱵᱟᱹᱥᱛᱤ ᱜᱮ ᱟᱞᱮ ᱦᱚᱸ ᱵᱟᱹᱥᱛᱤ ᱫᱚ ᱴᱟᱣᱩᱱ ᱦᱤᱡᱩᱜ ᱢᱚᱴᱟ ᱢᱩᱴᱤ ᱯᱟᱪ ᱠᱤᱞᱚᱢᱤᱴᱟᱨ ᱜᱟᱱ ᱦᱤᱡᱩᱜ ᱡᱟᱹᱨᱩᱲᱟᱲᱟ
ᱚ ᱟᱯᱮᱥᱮᱫ ᱫᱚ ᱪᱮᱫ ᱪᱮᱫ ᱞᱮᱠᱟ ᱪᱟᱥ ᱦᱩᱭᱩᱜ ᱜᱮᱭᱟ? ᱪᱮᱫ ᱠᱚᱯᱮ ᱪᱟᱥ ᱜᱮᱭᱟ?
ᱪᱟᱥ ᱫᱚ ᱟᱞᱮ ᱥᱮᱫ ᱫᱚ ᱚᱱᱮᱧ ᱢᱮᱱ ᱠᱮᱫ ᱞᱮᱠᱟ ᱡᱚᱛᱚᱣᱟᱜ ᱜᱮ ᱦᱩᱭᱩᱜ-ᱟ ᱢᱮᱱᱠᱷᱟᱱ ᱵᱟᱹᱲᱛᱤ ᱫᱚ ᱥᱮᱫᱟᱭ ᱫᱚ ᱚᱱᱮᱠᱚ ᱢᱮᱱ ᱞᱮᱠᱟ ᱟᱜ ᱵᱷᱟᱹᱫᱟᱹᱭ, ᱵᱷᱟᱹᱫᱟᱹᱭ ᱠᱚ ᱜᱩᱦᱩᱢ ᱠᱚ ᱡᱚᱱᱰᱨᱟ ᱠᱚ ᱯᱟᱴ ᱠᱚ ᱚᱱᱟ ᱠᱚ ᱯᱟᱨᱟᱭ ᱠᱚ ᱪᱟᱥ ᱵᱟᱲᱟᱭ ᱛᱟᱦᱮᱱᱟ ᱟᱫᱚ ᱟᱵᱚ ᱟᱵᱚ ᱦᱚᱲᱢᱟᱢ ᱵᱟᱰᱟᱭ ᱜᱮᱭᱮ ᱢᱟᱱᱮ ᱱᱤᱛᱟᱨ ᱫᱚ ᱱᱚᱛᱮ ᱫᱚ ᱪᱮᱫ ᱥᱤᱡᱮᱱ ᱨᱮ ᱦᱩᱲᱩ ᱪᱟᱥ ᱞᱮᱠᱷᱟᱡ ᱦᱩᱲᱩ ᱜᱮ ᱢᱚᱡᱽ ᱦᱩᱭᱩᱜ ᱠᱟᱱᱟ ᱚᱱᱟᱛᱮ ᱢᱟᱱᱮ ᱵᱚᱪᱷᱚᱨ ᱫᱤᱱ ᱡᱚᱢ ᱠᱩᱞᱟᱹᱣ ᱞᱮᱱᱠᱷᱟᱡ ᱜᱮ ᱢᱟᱱᱮ ᱮᱱᱛᱮ ᱮᱱᱛᱮ ᱛᱮᱫ ᱪᱮᱫ ᱪᱟᱥ ᱡᱟᱹᱨᱩᱲᱟ ᱟᱨ ᱚᱱᱮ ᱚᱝᱠᱟ᱾ ᱟᱨ ᱜᱟᱹᱭ ᱰᱟᱝᱨᱟ ᱠᱚ ᱦᱚᱸ ᱢᱟᱱᱮ ᱱᱚᱛᱮ ᱫᱚ ᱚᱱᱟ ᱤᱭᱟᱹ ᱞᱮᱠᱟ ᱴᱷᱤᱠ ᱞᱮᱠᱟ ᱵᱟᱠᱚ ᱫᱚᱦᱚ ᱠᱚᱣᱟ ᱵᱟᱝ ᱚᱠᱚᱭ ᱪᱚᱝᱮ ᱪᱟᱥ ᱠᱟᱫᱟ ᱟᱨ ᱜᱟᱹᱭ ᱰᱟᱝᱨᱟ ᱵᱟᱹᱨᱛᱤ ᱚᱸᱰᱮ ᱠᱚ ᱪᱟᱞᱟᱜ-ᱟ ᱛᱟᱭᱚᱢ ᱛᱟᱦᱚᱞᱮ ᱩᱱᱤ ᱦᱚᱲᱟᱜ ᱨᱮ ᱠᱚᱥᱴᱚ ᱠᱟᱱ ᱨᱮᱭᱟᱜ ᱯᱷᱚᱥᱚᱞ ᱫᱚ ᱵᱟᱭ ᱧᱟᱢᱟᱭ
ᱚ ᱛᱟᱦᱚᱞᱮ ᱟᱯᱮᱥᱮᱪ ᱫᱚ ᱚᱝᱠᱟ ᱛᱟᱦᱚᱞᱮ ᱟᱯᱮᱥᱮᱫ ᱫᱚ ᱛᱩᱲᱤ ᱠᱚ ᱠᱷᱚᱥᱞᱟ ᱠᱚ ᱵᱟᱫᱟᱢ ᱠᱚ
ᱛᱩᱲᱤ, ᱛᱩᱲᱤ ᱫᱚ ᱛᱩᱲᱤ ᱦᱚᱸ ᱪᱟᱥ ᱜᱮᱭᱟ ᱢᱮᱱᱠᱷᱟᱱ ᱠᱷᱚᱥᱞᱟ ᱫᱚ ᱪᱮᱫ ᱠᱟᱱᱟ ᱠᱷᱚᱥᱞᱟ?
ᱠᱷᱚᱥᱞᱟ ᱫᱚ ᱚᱱᱮ ᱛᱤᱞᱢᱤᱧ ᱠᱚ ᱢᱮᱛᱟᱜ ᱫᱚ ᱯᱳᱰ ᱜᱮᱭᱟ ᱚᱱᱟ ᱫᱚ ᱠᱷᱚᱥᱞᱟ ᱠᱚ ᱢᱮᱛᱟᱜ-ᱟ᱾ ᱚᱱᱟ ᱫᱚ ᱵᱟᱢ ᱵᱟᱝ ᱪᱟᱥ ᱦᱩᱭᱩᱜ ᱜᱮᱭᱟ ᱟᱯᱮ ᱥᱮᱫ ᱫᱚ ᱚᱱᱟ ᱫᱚ ᱵᱟᱝᱠᱚ ᱪᱟᱥ ᱜᱮᱭᱟ?
ᱟᱸ ᱠᱷᱚᱥᱞᱟ ᱫᱚ ᱪᱮᱫ ᱞᱮᱠᱟᱢ ᱞᱟᱹᱭᱠᱮᱫ-ᱟ ᱛᱩᱲᱤ?
ᱦᱳᱭ ᱛᱩᱲᱤ᱾
ᱛᱩᱲᱤ ᱪᱟᱥ ᱪᱟᱥ ᱪᱟᱥ ᱟᱹᱰᱤ ᱟᱹᱰᱤ ᱪᱟᱥ ᱜᱮ ᱛᱩᱲᱤ ᱤᱱᱟᱹ ᱠᱟᱛᱮ ᱛᱤᱞᱢᱤᱧ ᱦᱚᱸ ᱥᱩᱨᱜᱩᱡᱟ ᱦᱚᱸ ᱟᱨ ᱚᱱᱟ ᱢᱤᱫᱴᱮᱡ ᱠᱚ ᱪᱮᱫ ᱠᱚ ᱢᱮᱛᱟᱜ-ᱟ ᱚᱱᱟ ᱵᱷᱩᱴ ᱥᱮ ᱢᱟᱴᱟᱨ ᱠᱚ ᱢᱮᱛᱟᱜ-ᱟ ᱠᱟᱹᱴᱤᱡ ᱠᱟᱹᱴᱤᱡ ᱧᱚᱜ?
ᱦᱮᱸ ᱦᱮᱸ ᱩᱜ ᱤᱭᱟᱹ ᱵᱷᱩᱱᱴ ᱠᱚ ᱢᱮᱛᱟᱜ-ᱟ ᱢᱚᱴᱚᱨ ᱫᱚ᱾ ᱱᱚᱛᱮ ᱫᱚ ᱟᱞᱮ ᱫᱚ ᱵᱩᱱᱴ ᱢᱮᱛᱟᱜ-ᱟ ᱟᱫᱚ ᱟᱯᱮ ᱥᱮᱡ ᱫᱚ
ᱠᱤᱥᱟᱹᱨᱤ ᱠᱤᱥᱟᱹᱨᱤ ᱟᱨᱦᱚᱸ ᱠᱤᱥᱟᱹ ᱠᱤᱥᱟᱹᱨᱤ ᱠᱤᱥᱟᱹᱨᱤ ᱫᱚ ᱢᱟᱜ ᱟᱸᱭ ᱠᱤᱥᱟᱹᱨᱤ ᱫᱚ ᱠᱤᱥᱟᱹᱨᱤ ᱠᱚ ᱢᱮᱛᱟᱜ-ᱟ
ᱦᱮᱸ ᱠᱤᱥᱟᱹᱨᱤ ᱫᱚ ᱠᱤᱥᱟᱹᱨᱤ ᱜᱮᱠᱚ ᱢᱮᱛᱟᱜ-ᱟ
ᱚᱸ ᱚᱸ ᱚᱸ ᱦᱟᱝ
ᱦᱮᱸ ᱦᱮᱸ
ᱴᱷᱤᱠ ᱴᱷᱤᱠ ᱴᱷᱤᱠ, ᱟᱯᱮᱥᱮᱫ ᱚᱱᱠᱟ ᱢᱟ ᱪᱮᱫ? ᱪᱮᱫ ᱚᱝᱠᱟᱱᱟᱜ ᱢᱚᱸᱡᱽ ᱡᱟᱜᱟ ᱢᱮᱱᱟᱜ-ᱟ ᱢᱟᱱᱮ ᱫᱟᱬᱟ ᱵᱟᱲᱟᱭ ᱞᱟᱹᱜᱤᱫ ᱚᱝᱠᱟᱱᱟᱜ ᱢᱚᱸᱡᱽ?
ᱟᱞᱮ ᱱᱚᱛᱮ ᱢᱚᱸᱡᱽ ᱡᱟᱭᱜᱟ ᱫᱚ ᱢᱮᱱᱟᱜ-ᱟ ᱵᱩᱨᱩ ᱢᱮᱱᱟᱜ-ᱟ ᱛᱟᱯᱚᱨᱮ ᱰᱮᱢ ᱢᱮᱱᱟᱜ-ᱟ
ᱰᱮᱢ ᱫᱚ ᱟᱨᱦᱚᱸ?
ᱰᱮᱢ ᱫᱚ ᱦᱩᱭᱩᱜ ᱠᱟᱱᱟ ᱡᱟᱦᱟᱸᱨᱮ ᱟᱹᱰᱤ ᱢᱟᱨᱟᱝ ᱫᱟᱜ ᱫᱟᱜ ᱠᱚ ᱛᱚᱞ ᱫᱚᱦᱚ ᱠᱟᱜ -ᱫ ᱛᱚ ᱟᱹᱰᱤ ᱢᱟᱨᱟᱝ ᱡᱟᱭᱜᱟᱛᱮ
ᱦᱮᱸ ᱚ ᱚᱱᱟ ᱫᱚ ᱟᱞᱮ ᱫᱚ ᱯᱩᱠᱷᱨᱤ ᱠᱚ ᱢᱮᱛᱟᱜ-ᱟ ᱯᱩᱠᱷᱨᱤ
ᱚ ᱟᱯᱮ ᱫᱚ ᱯᱩᱠᱷᱨᱤ ᱠᱚ ᱢᱮᱛᱟᱜ-ᱟ ᱟᱞᱮ ᱫᱚ ᱯᱩᱠᱷᱨᱤ ᱫᱚ ᱚᱱᱮ ᱠᱟᱹᱴᱤᱡ ᱧᱚᱜᱟᱜ ᱠᱚ ᱢᱮᱛᱟᱜ-ᱟ ᱟᱨ ᱰᱮᱢ ᱫᱚ ᱦᱩᱭᱩᱜ ᱠᱟᱱᱟ ᱡᱟᱦᱟᱸ ᱢᱟᱱᱮ ᱟᱹᱰᱤ ᱢᱟᱨᱟᱝ ᱡᱩᱲᱮ ᱛᱮ ᱟᱹᱰᱤ ᱢᱟᱨᱟᱝ ᱡᱟᱭᱜᱟ ᱡᱩᱲᱮ ᱛᱟᱦᱮᱱᱟ ᱚᱱᱟ ᱫᱚ
ᱟᱞᱮ ᱫᱚ ᱚᱱᱟ ᱞᱟᱹᱴᱩ ᱠᱷᱟᱡ ᱚᱱᱟ ᱠᱟᱹᱴᱤᱡ ᱯᱩᱠᱷᱨᱤ ᱞᱟᱹᱴᱩ ᱯᱩᱠᱷᱨᱤ ᱚᱝᱠᱟ
ᱦᱮᱸ ᱛᱚ
ᱤᱭᱟᱹ ᱫᱚ ᱟᱨ ᱟᱞᱮ ᱥᱮᱫ ᱫᱚ ᱢᱚᱴᱟᱢᱩᱴᱤ ᱚᱱᱟ ᱴᱩᱨᱤᱥᱴ ᱞᱟᱹᱜᱤᱫ ᱫᱚ ᱟᱹᱰᱤ ᱢᱚᱸᱡᱽ ᱢᱚᱸᱡᱽ ᱡᱟᱜᱟ ᱢᱮᱱᱟᱜ-ᱟ ᱵᱟᱲᱟᱭ
ᱵᱟᱝᱜᱮ ᱟᱠᱟ ᱚᱠᱟ ᱛᱟᱦᱚᱞᱮ ᱟᱯᱮ ᱥᱮᱫ ᱪᱮᱫ ᱠᱚ ᱢᱟᱱᱮ ᱪᱮᱫ ᱪᱮᱫ ᱡᱟᱭᱜᱟ ᱢᱮᱱᱟᱜ-ᱟ ᱚᱝᱠᱟ
ᱴᱩᱨᱤᱥᱴ ᱞᱮᱠᱟ ᱫᱚ ᱢᱤᱫᱴᱮᱡ ᱮᱢ ᱟᱸᱡᱚᱢ ᱠᱟᱜ-ᱟ ᱥᱮ ᱵᱟᱝ ᱤᱭᱟᱹ ᱠᱚᱨᱮ ᱦᱚᱸ ᱯᱷᱮᱥᱵᱩᱠ ᱥᱮ ᱚᱱᱟ ᱚᱱᱞᱟᱭᱤᱱ ᱠᱚᱨᱮ ᱦᱚᱸ ᱟᱨ ᱥᱚᱨᱚᱞ ᱯᱟᱲᱟᱢ ᱟᱸᱡᱚᱢ ᱠᱟᱜ ᱜᱮᱭᱟ ᱥᱚᱨᱚᱞ ᱯᱟᱲᱟ ᱯᱟᱨᱠ ᱪᱮᱫ ᱮᱛᱮ ᱥᱯᱳᱴ ᱠᱟᱱᱟ ᱟᱹᱰᱤ ᱢᱚᱸᱡᱽ ᱜᱮᱭᱟ ᱢᱟᱱᱮ ᱚᱭᱮᱥᱴ ᱵᱮᱝᱜᱚᱞ ᱢᱟᱱᱮ ᱟᱥᱟᱢ ᱵᱳᱰᱟᱨ ᱢᱩᱪᱟᱹᱫᱽ ᱟᱨ ᱵᱷᱩᱴᱟᱱ ᱵᱳᱰᱟᱨ ᱥᱟᱵᱢᱮ ᱮᱴᱟᱜ ᱟᱱᱟᱴ ᱵᱩᱨᱩ ᱠᱷᱚᱡ ᱟᱹᱰᱤ ᱢᱚᱸᱡᱽ ᱵᱟᱠᱚ ᱢᱮᱱᱟ ᱫᱟᱜ ᱞᱤᱸᱡᱤᱱ ᱞᱤᱸᱡᱤᱱ ᱯᱷᱮᱰᱚᱜᱼᱟ ᱞᱤᱸᱡᱤᱱ ᱯᱷᱮᱰ
ᱚ
ᱟᱨ ᱛᱤᱱᱟᱹᱜ ᱜᱤ ᱧᱩᱦᱩᱢᱚᱜᱼᱟ ᱤᱱᱟᱹᱜ ᱜᱮ ᱢᱚᱡᱽ ᱟᱨ ᱚᱸᱰᱮᱱᱟᱜ ᱢᱟᱱᱮ ᱫᱟᱨᱤ ᱥᱟᱠᱟᱢ ᱚᱱᱠᱟᱛᱮ ᱡᱤᱵᱽᱼᱡᱚᱱᱛᱩ ᱪᱮᱬᱮ ᱪᱤᱯᱨᱩᱫ ᱢᱟᱱᱮ ᱨᱟᱜ ᱛᱤᱱᱟᱹᱜ ᱧᱩᱦᱩᱢᱚᱜᱼᱟ ᱤᱱᱟᱹᱜ ᱜᱮ ᱟᱹᱰᱤ ᱢᱚᱸᱡᱽ ᱞᱤᱴᱷᱩᱨ ᱟᱸᱡᱚᱢᱚᱜᱼᱟ
ᱚ ᱦᱮᱸᱛᱚ ᱟᱨ ᱚᱱᱟ ᱵᱟᱫᱽ ᱫᱤᱭᱮ ᱟᱫᱚ ᱮᱴᱟᱜ ᱚᱱᱠᱟᱱ
ᱮᱴᱟᱜ ᱱᱟᱣᱟ ᱟᱨᱦᱚᱸ ᱢᱮᱱᱟᱜᱼᱟ ᱦᱚᱞᱟ ᱢᱟᱫᱷᱮᱨ ᱨᱮᱠᱚ ᱟᱥᱟᱢ ᱥᱚᱨᱠᱟᱨᱮ ᱜᱷᱳᱥᱚᱱᱟ ᱠᱟᱫᱟ ᱨᱟᱹᱭ ᱢᱟᱱᱟ ᱨᱟᱹᱭ ᱢᱟᱱᱟ ᱱᱮᱥᱱᱮᱞ ᱯᱟᱨᱠ ᱚᱸᱰᱮ ᱦᱚᱸ ᱫᱚᱢᱮ ᱫᱚᱢᱮ ᱱᱤᱛ ᱠᱚ ᱪᱟᱞᱟᱣ ᱦᱤᱡᱩᱜ ᱠᱟᱱᱟ ᱤᱭᱟᱹ ᱞᱟᱹᱜᱤᱫ ᱢᱟᱱᱮ ᱚᱸᱰᱮ ᱢᱟᱱᱮ ᱯᱟᱨᱠ ᱢᱮᱱᱟᱜᱼᱟ ᱚᱣᱟᱴᱟᱨ ᱯᱟᱨᱠ ᱚᱱᱠᱟ᱾ ᱟᱹᱰᱤ ᱢᱚᱡᱽ ᱢᱚᱡᱽ ᱚᱱᱠᱟ᱾ ᱟᱸᱡᱚᱢ,
ᱦᱮᱸ᱾
ᱤᱱᱟᱹ ᱠᱟᱛᱮᱫ ᱤᱭᱟᱹ ᱢᱟᱢ ᱟᱸᱡᱚᱢ ᱠᱟᱜᱼᱟ ᱥᱮ ᱵᱟᱝ ᱪᱮᱫ ᱠᱚ ᱢᱮᱛᱟᱜᱼᱟ ᱱᱚᱛᱮ ᱢᱤᱫᱴᱮᱡ ᱟ ᱢᱟᱱᱟᱥ ᱮᱢ ᱟᱸᱡᱚᱢ ᱟᱠᱟᱫ ᱜᱮᱭᱟ ᱢᱟᱱᱟᱥ ᱱᱮᱥᱱᱮᱞ ᱯᱟᱨᱠ᱾
ᱦᱮᱸ ᱟᱸᱡᱚᱢ ᱠᱟᱹᱫᱤᱧ ᱢᱟᱱᱟᱥ ᱫᱚ᱾
ᱢᱟᱱᱟᱥ ᱦᱚᱸ ᱟᱹᱰᱤ ᱵᱤᱠᱠᱷᱟᱛ ᱡᱟᱭᱜᱟ ᱠᱟᱱ ᱜᱮᱭᱟ ᱢᱟᱱᱮ ᱦᱟᱹᱛᱤ ᱠᱚ ᱤᱭᱟᱹ ᱠᱚ ᱟᱹᱰᱤ ᱢᱚᱸᱡᱽ ᱡᱤᱵᱽᱼᱡᱚᱱᱛᱩ
ᱚ ᱚᱸᱰᱮ ᱫᱚ ᱛᱟᱦᱚᱞᱮ ᱮᱠᱮᱱ ᱡᱤᱵᱽ ᱡᱤᱭᱟᱹᱞᱤ ᱠᱚ ᱢᱮᱱᱟᱜ ᱟᱠᱟᱫ ᱠᱚᱣᱟ ᱥᱮ
ᱦᱮᱸ,
ᱮᱢᱱᱤ ᱮᱴᱟᱜ ᱠᱤᱪᱷᱩ ᱦᱚᱸ ᱢᱮᱱᱟᱜᱼᱟ᱾
ᱮᱴᱟᱜ ᱫᱚ ᱱᱚᱣᱟ ᱜᱟᱰᱟ ᱥᱟᱜᱚᱨ ᱞᱮᱠᱟ ᱦᱚᱸ ᱢᱮᱱᱟᱜᱼᱟ ᱢᱤᱫᱴᱮᱱ ᱥᱩᱢᱩᱫᱨᱚ ᱞᱮᱠᱟ᱾ ᱠᱟ- ᱢᱤᱫᱴᱟᱝ ᱠᱚ ᱡᱤᱵᱽᱼᱡᱚᱱᱛᱩ ᱵᱟᱹᱲᱛᱤ ᱯᱨᱚᱪᱚᱞᱚᱱ ᱢᱮᱱᱟᱜ ᱠᱚᱣᱟ᱾
ᱚ
ᱤᱧ ᱢᱟᱱᱟᱥ ᱢᱤᱫ ᱫᱚᱢ ᱪᱟᱞᱟᱣ ᱟᱹᱧ ᱤᱧ ᱦᱚ ᱞᱟᱦᱟ ᱪᱟᱨ ᱯᱟᱸᱪ ᱵᱚᱪᱷᱚᱨ ᱞᱟᱦᱟ